ᱦᱮᱞᱳ
ᱦᱮᱞᱳ
ᱟᱨ ᱨᱚᱲ ᱟᱸᱡᱚᱢᱚᱜ ᱠᱟᱱ ᱛᱟᱹᱞᱤᱧᱟ᱾ ᱦᱮᱸ ᱜᱚᱝᱠᱮ ᱨᱚᱲ ᱟᱸᱡᱟᱢᱚᱜ ᱠᱟᱱ ᱛᱟᱹᱞᱤᱧᱟ
ᱟᱪᱪᱷᱟ ᱟᱪᱪᱷᱟ ᱚ ᱴᱷᱤᱠ ᱥᱟᱦᱤᱸᱡᱽ ᱟᱸᱡᱚᱢᱚᱜ ᱠᱟᱱ ᱛᱟᱹᱞᱤᱧᱟ ᱯᱩᱥᱴᱟ ᱵᱷᱟᱯ ᱛᱮ
ᱦᱮᱸ ᱯᱩᱥᱴᱚ ᱵᱷᱟᱵᱽ ᱜᱮ ᱟᱸᱡᱚᱢᱚᱜ ᱠᱟᱱᱟ᱾
ᱚ ᱟᱪᱪᱷᱟ ᱟᱵᱤᱱᱟᱜ ᱫᱚᱦᱚ ᱫᱚ ᱠᱟᱹᱴᱤᱡ ᱟᱹᱰᱤ ᱵᱷᱤᱛᱤᱨ ᱞᱤᱧ ᱟᱸᱡᱚᱢᱮᱫ ᱠᱟᱱᱟ᱾ ᱦᱚᱭᱛᱚ ᱱᱮᱴᱣᱟᱨᱠ ᱯᱨᱚᱵᱚᱞᱟᱢ ᱠᱷᱟᱹᱛᱤᱨ ᱥᱮ ᱪᱮᱫ ᱠᱷᱟᱹᱛᱤᱨ
ᱢᱮᱱ ᱫᱟᱹᱞᱤᱧ ᱱᱤᱛᱚ ᱴᱷᱤᱠ ᱜᱮ ᱟᱸᱡᱚᱢᱚᱜ ᱠᱟᱱᱟ
ᱦᱚᱸ ᱱᱤᱛᱚᱜ ᱫᱚ ᱢᱚᱴᱟ ᱢᱩᱴᱤ ᱴᱷᱤᱠ ᱜᱮ ᱟᱸᱡᱚᱢᱚᱜ ᱠᱟᱱᱟ ᱦᱮᱸ ᱜᱚᱢᱠᱮ ᱱᱤᱛᱚᱜ ᱫᱚ ᱟᱸᱡᱚᱢᱚᱜ ᱠᱟᱱᱟ᱾
ᱦᱮᱸ ᱦᱮᱸ
ᱜᱚᱝᱠᱮ ᱱᱟᱯᱟᱭ ᱜᱮ ᱛᱚ
ᱦᱮᱸ ᱦᱮᱸ ᱱᱟᱯᱟᱭ ᱵᱟᱲᱟ ᱜᱮᱭᱟᱵᱮᱱ᱾
ᱦᱮᱸ ᱜᱚᱝᱠᱮ ᱟᱞᱤᱧ ᱫᱚ ᱦᱤᱛᱚᱜ ᱞᱮᱠᱟ ᱫᱚ ᱱᱟᱯᱟᱭ ᱜᱮ᱾
ᱦᱩᱸ
ᱦᱮᱸ ᱜᱚᱝᱠᱮ ᱟᱸᱡᱚᱢ ᱫᱟᱹᱞᱤᱧ
ᱚᱠᱟᱨᱮ ᱢᱮᱱᱟᱜ ᱵᱮᱱ ᱛᱮ
ᱛᱚ ᱦᱟᱸᱜ ᱟᱹᱞᱤᱧ ᱫᱚ ᱦᱟᱸᱜ ᱜᱚᱝᱠᱮ ᱚᱲᱟᱜ ᱨᱮᱜᱮ ᱱᱤᱛᱚᱜ ᱜᱮ ᱱᱮᱭ ᱜᱮ ᱡᱚᱢ ᱵᱟᱲᱟ ᱦᱩᱭ ᱮᱱ ᱛᱮ
ᱵᱟᱝᱼᱟ ᱵᱟᱝ ᱟᱹᱞᱤᱧ ᱦᱚᱸ ᱦᱤᱫᱤᱡ ᱵᱟᱲᱟ ᱟᱠᱟᱱ ᱜᱮᱭᱟᱞᱤᱧ᱾
ᱟᱪᱪᱷᱟ ᱟᱪᱪᱷᱟ ᱛᱚ ᱜᱚᱝᱠᱮ ᱪᱮᱫ ᱥᱟᱛᱟᱢ ᱤᱫᱤ ᱠᱟᱛᱮ ᱞᱟᱝ ᱨᱚᱯᱚᱲᱟ ᱛᱚ ᱠᱟᱹᱴᱤᱡ ᱞᱟᱹᱭ ᱛᱟᱞᱟᱝ ᱢᱮᱟᱥᱮ ᱚᱠᱟ ᱟᱹᱰᱤ ᱥᱟᱛᱟᱢ ᱫᱤ ᱨᱚᱯᱚᱲ ᱞᱮᱱᱠᱷᱟᱱ ᱟᱹᱰᱤ ᱜᱮ ᱱᱟᱯᱟᱭ ᱦᱩᱭᱩᱜᱼᱟ
ᱚᱱᱟ ᱜᱮᱛᱚ ᱜᱚᱢᱠᱮ ᱪᱮᱫ ᱞᱤᱧ ᱢᱮᱱᱟ ᱵᱟᱞᱤᱧ ᱠᱟᱱᱟ
ᱦᱮᱸ
ᱦᱚᱭ ᱜᱚᱝᱠᱮ ᱪᱟᱥ ᱢᱮᱱ ᱫᱟᱹᱞᱤᱧ ᱪᱟᱥᱼᱵᱟᱥ ᱫᱚ ᱛᱤᱱ ᱥᱟᱺᱜᱤᱧ ᱠᱮᱫᱟ ᱯᱮ?
ᱟᱪᱪᱷᱟ ᱪᱟᱥ ᱵᱟᱥ ᱤᱫᱤ ᱠᱟᱛᱮ ᱞᱟᱝ ᱨᱚᱯᱚᱲᱟ
ᱦᱩᱸ
ᱟᱨᱠᱤ ᱜᱚᱝᱠᱮ ᱨᱚᱲᱟᱜ ᱵᱷᱟᱜᱤ ᱴᱷᱤᱠ ᱵᱟᱝ ᱟᱸᱡᱚᱢᱚᱜ ᱠᱟᱱᱟ ᱟᱸᱡᱚᱢ ᱫᱚ ᱛᱚ ᱚᱱᱟᱜᱮ
ᱜᱚᱢᱠᱮ ᱟᱸᱡᱚᱢᱮᱫ ᱜᱮᱭᱟᱞᱤᱧ ᱞᱟᱹᱭ ᱵᱮᱱ ᱢᱟ
ᱞᱟᱹᱭ ᱫᱤᱱ ᱜᱚᱢᱠᱮ ᱪᱟᱥ ᱵᱟᱥ ᱤᱫᱤ ᱠᱟᱛᱮ ᱞᱟᱝ ᱨᱚᱯᱚᱲᱟ?
ᱦᱮᱸ ᱞᱟᱹᱭᱵᱱ ᱢᱟ
ᱛᱚ ᱜᱚᱝᱠᱮ ᱟᱯᱮ ᱥᱮᱱᱟᱜ ᱦᱚᱭ ᱦᱤᱸᱥᱤᱫ ᱫᱚ ᱛᱟᱦᱚᱞᱮ ᱚᱠᱟᱞᱮ ᱞᱮᱠᱟ ᱱᱤᱛᱚᱜ ᱟᱜ ᱵᱮᱨ ᱠᱟᱛᱷᱟ
ᱚᱠᱟ ᱞᱮᱠᱟ ᱱᱤᱛᱚᱜ ᱫᱚ ᱟᱯᱟᱛ ᱱᱚᱨᱮᱞ ᱜᱮᱛ ᱢᱮᱱᱟᱜᱼᱟ ᱨᱤᱢᱤᱞ ᱵᱟᱲᱟ ᱠᱮᱫᱟᱭ ᱫᱟᱜ ᱫᱚ ᱵᱟᱝ ᱮ ᱫᱟᱜ ᱞᱮᱠᱷᱟ ᱠᱷᱚᱱ ᱪᱟᱥᱵᱟᱥ ᱥᱩ ᱥᱩᱨᱩ ᱟᱹᱣᱨᱤ ᱦᱩᱭᱩᱜᱼᱟ ᱫᱟᱜ ᱜᱮ ᱟᱹᱣᱨᱤ ᱞᱟᱜᱟᱜᱼᱟ᱾ ᱚᱱᱟᱜᱮ ᱥᱤᱛᱩᱝ ᱫᱚ ᱟᱹᱰᱤ ᱡᱳᱨᱮ ᱥᱤᱛᱩᱝ ᱫᱟ
ᱛᱚ ᱚᱱᱟ
ᱦᱩᱸ
ᱟᱯᱮᱥᱮᱫ ᱫᱚ ᱛᱟᱦᱞᱮ ᱚᱱᱠᱟ ᱞᱮᱠᱟ ᱵᱚᱲᱚ ᱥᱚᱲᱚ ᱫᱚ ᱦᱟᱸᱜ ᱟᱹᱣᱨᱤᱭ ᱫᱟᱜ ᱡᱟᱹᱲᱤᱭᱟᱭ
ᱫᱟᱜ ᱛᱚ ᱟᱹᱣᱨᱤ ᱫᱟᱜ ᱡᱟᱹᱲᱤ ᱦᱟᱞᱠᱟ ᱦᱟᱞᱠᱟ ᱢᱟᱱᱮ ᱚᱛ ᱞᱚᱦᱚᱫ ᱞᱮᱠᱟᱭ ᱫᱟᱜ ᱮᱫᱟ ᱢᱟᱱᱮ ᱦᱟᱞᱠᱟ ᱜᱮ ᱮᱠᱫᱚᱢ
ᱚ ᱟᱪᱪᱷᱟ ᱟᱞᱮ ᱥᱮᱫ ᱫᱚ ᱦᱟᱸᱜ ᱜᱚᱝᱠᱮ ᱛᱟᱦᱞᱮ ᱫᱟᱜ ᱡᱟᱹᱲᱤ ᱫᱚ ᱢᱚᱴᱟ ᱢᱩᱴᱤ ᱠᱟᱹᱴᱤᱡ ᱡᱟᱹᱥᱛᱤ ᱧᱚᱜ ᱜᱮᱭᱟ
ᱚ ᱛᱟᱦᱚᱞᱮ ᱨᱚᱦᱚᱭ ᱵᱟᱲᱟᱭ ᱜᱮ?
ᱦᱮᱸ ᱜᱚᱝᱠᱮ ᱨᱚᱦᱚᱭ ᱵᱚᱞᱛᱮ ᱫᱚ ᱱᱮᱜᱮ ᱜᱮ ᱨᱚᱦᱚᱭ ᱠᱚᱫᱚ ᱫᱷᱩᱨᱟᱹᱣ ᱵᱟᱲᱟ ᱦᱩᱭ ᱟᱠᱟᱱᱟ᱾
ᱱᱮᱜ ᱜᱮ ᱜᱚᱢᱠᱮ ᱨᱚᱭ ᱵᱟᱲᱟ ᱫᱚ ᱫᱷᱩᱨᱟᱹ ᱦᱩᱭ ᱟᱠᱟᱱᱟ ᱟᱸᱡᱚᱢᱮᱫ ᱠᱟᱱ ᱪᱚᱵᱤᱱ ᱵᱟᱧᱪᱚ ᱨᱚᱲ ᱠᱚ ᱢᱟ ᱵᱤᱱᱟᱜ ᱴᱷᱤᱠ ᱵᱟᱝ ᱟᱱᱡᱚᱢᱚᱜ ᱠᱟᱱᱟᱹ
ᱟᱸᱡᱚᱢᱚᱜ ᱜᱮ ᱟᱸᱡᱚᱢᱮᱫ ᱜᱮᱭᱟᱞᱤᱧ᱾ ᱞᱟᱹᱭ ᱵᱤᱱ
ᱜᱚᱢᱠᱮ ᱪᱟᱥ ᱫᱷᱩᱨᱟᱹᱣ ᱜᱚᱜ ᱠᱟᱱᱟ ᱟᱨᱠᱤ ᱥᱟᱸᱜᱤᱧ ᱫᱚ ᱥᱟᱸᱜᱤᱧ ᱜᱮᱛᱟᱞᱮᱭᱟ ᱪᱟᱥ ᱠᱟᱹᱢᱤ ᱠᱚ ᱛᱚ ᱟᱯᱮ ᱠᱚᱣᱟᱜ ᱫᱚ ᱦᱳᱭᱛᱳ ᱚᱱᱠᱟ ᱞᱮᱠᱟ ᱪᱟᱥ ᱠᱟᱹᱢᱤ ᱫᱟᱨᱮ ᱛᱚ ᱵᱟᱝ
ᱛᱚ ᱜᱚᱝᱠᱮ ᱟᱯᱮ ᱫᱚ ᱢᱟᱱᱮ ᱛᱤᱱᱟᱹᱜ ᱡᱚᱠᱷᱚᱱ ᱯᱮ ᱪᱟᱥ ᱜᱮᱭᱟ ᱢᱤᱫ ᱫᱷᱟᱣ ᱵᱟᱨ ᱫᱷᱟᱣ ᱱᱚᱝᱠᱟ ᱞᱮᱠᱟ?
ᱦᱮᱸ ᱜᱚᱝᱠᱮ ᱢᱟᱱᱮ ᱟᱯᱮ ᱫᱚ ᱛᱤᱱᱟᱹᱜ ᱡᱚᱠᱷᱚᱡ ᱯᱮ
ᱟᱡᱚᱢ ᱞᱮᱱᱟ,
ᱚ ᱟᱪᱷᱟ ᱱᱚᱣᱟ ᱥᱮᱨᱢᱟ ᱫᱟᱜ ᱞᱮᱫᱤᱱ ᱛᱚᱵᱮ ᱱᱚᱣᱟ ᱥᱮᱨᱢᱟ ᱫᱟᱜ ᱡᱟᱹᱨᱤ ᱵᱚᱥ ᱜᱮ ᱡᱩᱫᱤ ᱮ ᱫᱟᱜ ᱡᱟᱹᱲᱤᱭᱟ ᱛᱟᱦᱚᱞᱮ ᱯᱮ ᱪᱟᱥ ᱜᱮᱭᱟ ᱵᱟᱠᱷᱟᱱ ᱫᱚ ᱵᱟᱝᱜᱮ
ᱦᱮᱸ
ᱟᱪᱪᱷᱟ ᱟᱪᱪᱷᱟ ᱛᱚ ᱱᱚᱣᱟ ᱦᱩᱲᱩ ᱵᱟᱫ ᱠᱟᱛᱮᱜ ᱟᱨᱚ ᱜᱚᱝᱠᱮ ᱪᱮᱫ ᱠᱚ? ᱯᱮ ᱪᱟᱥ ᱜᱮᱭᱟ ᱱᱚᱝᱠᱟ ᱞᱮᱫᱟᱹ
ᱪᱟᱥ ᱚᱱᱟ ᱥᱚᱵᱡᱤ ᱠᱚ ᱡᱚᱢ ᱞᱮᱠᱟ ᱡᱚᱱᱰᱨᱟ ᱛᱷᱚᱲᱟ
ᱟᱪᱪᱷᱟ ᱟᱵᱤᱱᱟᱜ ᱜᱚᱝᱠᱮ ᱦᱟᱸᱜ ᱛᱟᱦᱚᱞᱮ ᱱᱮᱴᱚᱣᱟᱨᱠ ᱫᱚ ᱢᱚᱴᱟᱢᱩᱴᱤ ᱰᱤᱥᱴᱟᱵᱮᱫ ᱠᱟᱱᱟ ᱨᱚᱲ ᱦᱚᱸ ᱴᱷᱤᱠ ᱴᱷᱟᱠ ᱵᱟᱝᱞᱤᱧ ᱟᱸᱡᱚᱢᱮᱫ ᱠᱟᱱᱟᱹ
ᱪᱤᱠᱟᱹ ᱛᱮᱞᱟᱝ ᱨᱚᱯᱚᱲᱟ ᱱᱚᱝᱠᱟ ᱰᱤᱥᱴᱟᱵ?
ᱦᱮᱸ ᱜᱚᱝᱠᱮ ᱚᱠᱟ ᱜᱷᱟᱹᱲᱤᱡ ᱫᱚ ᱮᱠᱚᱢ ᱯᱩᱥᱴ ᱵᱷᱟᱵᱛᱮ ᱟᱸᱡᱚᱢᱚᱜ ᱠᱟᱱᱟ ᱚᱠᱟ ᱜᱷᱟᱲᱤᱡ ᱫᱚ ᱵᱟᱝ ᱟᱸᱡᱚᱢᱚᱜ ᱠᱟᱱᱟ ᱨᱚᱯᱚᱲ ᱫᱚ ᱦᱟᱸᱜ ᱪᱤᱠᱟᱹ ᱛᱮᱞᱟᱝ
ᱨᱯᱚᱲ ᱚᱲᱟᱜᱮ ᱵᱟᱹᱧ ᱵᱩᱥᱛᱟᱲᱮᱜ ᱠᱟᱱᱟ
ᱟᱡᱚᱢ ᱫᱟ ᱛᱚ
ᱦᱮᱸ ᱜᱚᱢᱠᱮ ᱱᱤᱛᱚᱜ ᱫᱚ ᱦᱟᱸᱜ ᱟᱸᱡᱚᱢᱚᱜ ᱠᱟᱱᱟ᱾
ᱦᱮᱸ
ᱛᱚ ᱥᱚᱵᱽᱡᱤ ᱠᱚᱯᱮ ᱪᱟᱥ ᱡᱚᱢ ᱞᱟᱹᱭ ᱠᱮᱜᱼᱟ ᱵᱟᱝ ᱥᱮ?
ᱦᱮᱸ ᱥᱚᱵᱡᱤ ᱠᱚ ᱚᱲᱟᱜ ᱨᱮ ᱡᱚᱢ ᱵᱟᱲᱟ ᱞᱮᱠᱟ ᱪᱟᱥ ᱜᱮ ᱦᱩᱭᱩᱜᱼᱟ ᱛᱚ ᱮᱠᱷᱚᱱ ᱥᱚᱵᱽᱡᱤ ᱨᱮᱱᱟᱜ ᱫᱟᱢ ᱡᱟ ᱵᱟᱲᱛᱤᱭ ᱠᱟᱱᱟ ᱵᱟᱝ᱾ ᱻ
ᱦᱳᱭ ᱜᱚᱝᱠᱮ ᱱᱚᱣᱟ ᱥᱚᱵᱡᱤ ᱪᱟᱥ ᱫᱚ ᱟᱹᱰᱤ ᱜᱮ ᱱᱟᱯᱟᱭᱟ ᱪᱮᱫᱟᱜ ᱥᱮ ᱦᱮᱸ ᱜᱚᱝᱠᱮ ᱞᱟᱹᱭ ᱫᱟᱞᱤᱧ ᱱᱚᱣᱟ ᱥᱚᱵᱡᱤ ᱫᱚ ᱟᱹᱰᱤ ᱜᱮ ᱱᱟᱯᱟᱭᱟᱹ ᱪᱮᱫᱟᱜ ᱥᱮ ᱟᱵ ᱛᱚ ᱩᱛᱩ ᱫᱚᱦᱟᱸᱜ ᱢᱳᱴ ᱠᱚᱛᱷᱟ ᱡᱚᱢ ᱜᱮ ᱞᱟᱜᱟᱣ ᱵᱚᱱᱟ ᱥᱮ ᱱᱚᱣᱟ ᱫᱚ ᱪᱟᱥ ᱜᱮ ᱟᱹᱰᱤ ᱱᱟᱯᱟᱭᱚᱜᱼᱟ ᱪᱮᱫ ᱠᱚ ᱜᱚᱝᱠᱮ ᱥᱚᱵᱽᱡᱤ ᱯᱮ ᱪᱟᱥ ᱠᱮᱭᱟ ᱛᱟᱣ ᱚᱱᱠᱟ ᱢᱤᱫ ᱵᱟᱨᱭᱟ?
ᱚᱱᱠᱟ ᱞᱮᱠᱟ ᱜᱮᱭᱟ ᱠᱟᱨᱞᱟ ᱠᱚ ᱡᱷᱤᱸᱜᱟᱹ ᱠᱚ ᱵᱷᱤᱱᱰᱤ ᱠᱚ ᱦᱚᱛᱚᱫ ᱠᱚᱸᱰᱷᱟ ᱠᱚ ᱟᱨ ᱚᱱᱟ ᱯᱟᱞᱚᱝ ᱟᱲᱟᱜ ᱠᱚ ᱚᱱᱟ ᱠᱚᱜᱮ ᱟᱨ ᱚᱱᱟ ᱪᱮᱫ ᱠᱚ ᱢᱮᱛᱟᱜ ᱠᱟᱱᱟ, ᱟᱨᱚ ᱚᱱᱟ ᱠᱚ ᱪᱮᱫ ᱟᱲᱟᱜ ᱠᱚ ᱢᱮᱱᱟᱜ ᱫᱚ ᱦᱤᱲᱤᱧ ᱠᱟᱹᱫᱤᱧ ᱛᱚ ᱵᱟᱹᱧ ᱞᱟᱹᱭ ᱫᱟᱲᱮᱭᱟᱜ ᱠᱟᱱᱟ
ᱛᱚ ᱟᱪᱪᱷᱟ ᱟᱪᱪᱷᱟ ᱱᱚᱝᱠᱟ ᱡᱚᱢ ᱞᱟᱹᱜᱤᱫ ᱫᱚ ᱢᱚᱴᱟ ᱢᱩᱩᱴᱤ ᱯᱮ ᱪᱟᱥ ᱜᱮᱭᱟ᱾
ᱦᱮᱸ ᱚᱱᱟ ᱫᱚ ᱪᱟᱥ ᱫᱚ ᱥᱟᱨᱟ ᱢᱟᱱᱮ ᱥᱟᱨᱟ ᱵᱚᱪᱷᱚᱨ ᱜᱮ ᱪᱟᱥ ᱦᱩᱭᱩᱜᱼᱟ᱾ ᱚᱲᱟᱜ ᱨᱮ ᱡᱚᱢ ᱞᱟᱹᱜᱤᱫ ᱛᱮ᱾
ᱟᱪᱪᱷᱟ ᱟᱪᱪᱷᱟ ᱟᱞᱮᱥᱮᱫ ᱫᱚ ᱜᱚᱢᱠᱮ ᱟᱞᱮ ᱥᱮᱫ ᱦᱚᱸ ᱢᱚᱴᱟᱟᱢᱩᱴᱤ ᱡᱚᱢ ᱥᱩᱢᱩᱝ ᱞᱟᱹᱜᱤᱫ ᱫᱚ ᱪᱟᱥ ᱵᱟᱲᱟᱭ ᱦᱩᱭᱩᱜ ᱜᱮᱭᱟ ᱟᱨᱠᱤ᱾
ᱥᱚᱵᱽᱡᱤ ᱫᱚ ᱟᱨᱠᱤ ᱡᱚᱢᱜᱮ ᱞᱟᱜᱟᱜᱼᱟ᱾ ᱛᱚ ᱪᱟᱥ ᱵᱟᱲᱟᱭ ᱜᱮ ᱦᱤᱭᱩᱜ ᱜᱮᱭᱟ᱾ ᱜᱚᱢᱠᱮ ᱟᱯᱮ ᱫᱚ ᱱᱚᱣᱟ ᱵᱤᱨ ᱫᱤᱥᱚᱢ ᱥᱮ ᱵᱤᱞᱮᱱ ᱫᱤᱥᱚᱢ ᱥᱮ ᱵᱟᱡᱟᱨ ᱫᱤᱥᱚᱢ ᱠᱟᱱᱟ ᱯᱮ
ᱟᱞᱮ ᱫᱚᱮ ᱵᱤᱨ ᱫᱤᱥᱚᱢ ᱨᱮ
ᱟᱪᱪᱷᱟ ᱛᱟᱦᱚᱞᱮ ᱜᱚᱝᱠᱮ ᱟᱯᱮᱥᱮᱫ ᱫᱚ ᱵᱤᱨ ᱫᱤᱥᱚᱢ ᱛᱚ ᱟᱸᱡᱚᱢ ᱵᱟᱲᱟ ᱦᱩᱭ ᱟᱠᱟᱱᱟ ᱜᱚᱝᱠᱮ ᱵᱤᱨᱤ ᱫᱤᱥᱚᱢ ᱨᱮ ᱵᱟᱝ ᱫᱚ ᱯᱩᱴᱠᱟᱹ ᱚᱛ ᱠᱚ ᱚᱢᱚᱱᱚᱜ ᱜᱮᱭᱟ ᱮᱠᱷᱚᱱ ᱫᱤᱱ ᱢᱟ, ᱚᱛ ᱠᱚ ᱚᱢᱚᱱ ᱵᱟᱲᱟᱭᱮᱫ ᱜᱮᱭᱟ ᱥᱮ ᱵᱟᱝᱜᱮ ᱛᱟᱦᱚᱞᱮ?
ᱦᱮᱸ ᱚᱢᱚᱱ ᱵᱟᱲᱟᱜ ᱠᱟᱱ ᱜᱮᱭᱟ ᱦᱟᱞᱟᱝ ᱟᱹᱜᱩ ᱠᱚ ᱦᱩᱭᱩᱜ ᱠᱟᱱ ᱜᱮᱭᱟ᱾
ᱟᱪᱪᱷᱟ ᱚᱱᱟ ᱯᱩᱴᱠᱟᱹᱣ ᱥᱟᱶᱛᱮ ᱟᱨᱚ ᱪᱮᱫ ᱩᱫ ᱠᱚ ᱧᱟᱢᱚᱜ ᱠᱟᱱᱟ?
ᱦᱸ ᱯᱷᱩᱴᱠᱟᱹ ᱫᱚ ᱥᱟᱶᱛᱮ ᱟᱨᱚ ᱧᱟᱢᱚᱜ ᱠᱟᱱ ᱜᱮᱭᱟ ᱡᱚᱛᱚ ᱢᱟᱱᱮ ᱚᱱᱮ ᱦᱮᱸᱫᱮ ᱜᱮ ᱩᱵ ᱧᱟᱢᱚᱜ ᱫᱚ ᱦᱮᱸᱫᱮ ᱜᱮᱮ ᱯᱩᱲᱜᱮ ᱡᱚᱛᱚ ᱞᱮᱠᱟᱱᱟᱜ ᱩᱵ ᱜᱮ ᱧᱟᱢᱚᱜ ᱠᱟᱱᱟ᱾
ᱟᱪᱪᱷᱟ ᱟᱪᱪᱷᱟ ᱛᱟᱦᱚᱞᱮ ᱩᱫ ᱠᱟᱹ ᱫᱚ ᱢᱚᱴᱟᱢᱩᱴᱤ ᱯᱮ ᱟᱯᱮ ᱥᱮᱫ ᱫᱚ ᱢᱮᱱᱟᱜ ᱜᱮᱜᱭᱟ ᱵᱟᱝ ᱜᱮ᱾
ᱦᱮᱸ ᱢᱮᱱᱟᱜ ᱫᱚ ᱢᱮᱱᱟᱜ ᱜᱮᱭᱟ ᱵᱤᱨ ᱦᱚᱸ ᱢᱟᱨᱟᱝ ᱜᱮᱭᱟ ᱛᱚ
ᱟᱞᱮ ᱥᱮᱫ ᱢᱟ ᱜᱚᱢᱠᱮ ᱵᱤᱨ ᱠᱚ ᱵᱟᱹᱱᱩᱜ ᱛᱮ ᱟᱨᱠᱤ ᱯᱩᱴᱠᱟᱹ ᱠᱚᱦᱚᱸ ᱟᱫᱚ ᱵᱟᱝᱞᱮ ᱡᱚᱢ ᱵᱟᱲᱟᱭ ᱜᱮᱭᱟ᱾ ᱛᱚ ᱯᱩᱴᱠᱟᱹ ᱫᱚ ᱜᱚᱝᱠᱮ ᱢᱟᱱᱮ ᱚᱠᱟ ᱞᱮᱠᱟᱱ ᱡᱟᱭᱜᱟ ᱠᱚᱨᱮ ᱚᱢᱚᱱᱚᱜ ᱜᱮᱭᱟ? ᱱᱚᱝᱠᱟ ᱞᱟᱹᱭ ᱫᱟᱲᱮᱭᱟᱜ ᱵᱤᱱ
ᱦᱮᱸ ᱚᱱᱠᱟ ᱱᱚᱨᱢᱮᱞ ᱚᱱᱟ ᱫᱟᱨᱮ ᱵᱩᱴᱟᱹ ᱡᱟᱦᱟᱸ ᱱᱟᱥᱮᱱᱟᱜ ᱫᱟᱨᱮ ᱵᱩᱴᱟᱹ ᱠᱚᱨᱮ ᱚᱱᱟ ᱠᱚᱨᱮᱜᱮ ᱮᱢᱚᱱᱚᱜ ᱛᱟᱦᱮᱱᱟ ᱾
ᱪᱮᱫ ᱞᱮᱠᱟᱱ ᱦᱟᱥᱟ ᱨᱮ ᱜᱚᱢᱠᱮ ᱢᱟᱱᱮ ᱡᱟᱴᱠᱮ ᱦᱟᱥᱟ ᱵᱟᱹᱞᱤ ᱦᱟᱥᱟ?
ᱟᱫᱚ ᱚᱱᱟᱫᱚ ᱵᱟᱞᱤᱧ ᱢᱮᱱ ᱫᱟᱲᱮᱭᱟᱜ ᱠᱟᱱᱟ ᱛᱚ ᱪᱟᱞᱟᱣ ᱠᱟᱱᱟᱞᱤᱧ ᱦᱟᱥᱟ ᱫᱚ ᱵᱟᱹᱞᱤᱧ ᱧᱮᱞ ᱠᱮᱫᱟ ᱟᱭ ᱫᱚ ᱚᱱᱟᱜᱮ
ᱟᱞᱤᱧ ᱢᱟ ᱠᱟᱛᱷᱟ ᱨᱮ ᱢᱟᱞᱤᱧ ᱟᱸᱡᱚᱢ ᱟᱠᱟᱜᱼᱟ ᱚᱱᱟ ᱫᱚ ᱜᱤᱛᱤᱞ ᱦᱟᱥᱟ ᱠᱚᱨᱮ ᱚᱢᱚᱱᱚᱜ ᱜᱮᱭᱟ᱾
ᱜᱤᱛᱤᱞ ᱦᱟᱥᱟ ᱠᱚᱨᱮ, ᱚᱱᱟᱫᱚ ᱵᱟᱹᱞᱤᱧ ᱢᱮᱱ ᱫᱟᱲᱮᱭᱟᱜᱼᱟ᱾ ᱱᱚᱨᱢᱟᱞ ᱜᱮ ᱡᱟᱦᱟᱸ ᱦᱥᱟ ᱠᱚ ᱛᱟᱦᱮᱱᱟ ᱚᱱᱟ ᱠᱚᱫᱚ᱾ ᱢᱟᱱᱮ ᱪᱮᱫ ᱞᱮᱠᱟ ᱢᱟᱱᱮ ᱦᱟᱞᱠᱟ ᱦᱟᱠᱠᱟ ᱪᱤᱴᱪᱤᱴ ᱦᱟᱥᱟ ᱵᱟᱝ ᱛᱟᱦᱮᱱᱟ ᱵᱟᱝ
ᱦᱮᱸ ᱦᱮᱸ ᱦᱮᱸ ᱦᱮᱸ
ᱱᱚᱜ ᱱᱚᱱᱠᱟᱱᱟᱜ ᱡᱟᱭᱜᱟ ᱨᱮ ᱢᱟᱱᱮ ᱫᱟᱨᱮ ᱩᱢᱩᱞ ᱠᱚᱨᱮ ᱫᱟᱨᱮ ᱵᱩᱴᱟᱹ ᱠᱚᱨᱮ ᱧᱮᱞ ᱢᱮ᱾ ᱪᱮᱫ ᱞᱮᱠᱟᱱᱟᱜ ᱦᱟᱥᱟ ᱠᱚ ᱛᱟᱦᱮᱱᱟ ᱫᱟᱨᱮ ᱵᱩᱴᱟᱹ ᱠᱚᱨᱮ ᱚᱱᱠᱟᱱᱟᱜ ᱦᱟᱥᱟ ᱠᱚᱨᱮ ᱧᱮᱞ ᱞᱮ ᱚᱱᱠᱟᱱᱟᱜ ᱡᱟᱭᱜᱟ
ᱟᱪᱪᱷᱟ ᱟᱪᱪᱷᱟ ᱡᱟᱠᱞᱤᱧ ᱵᱟᱲᱟᱭ ᱠᱮᱫᱟ ᱜᱚᱝᱠᱮ ᱟᱞᱤᱧ ᱢᱟ ᱦᱟᱸᱜ ᱱᱚᱝᱠᱟ ᱞᱮᱠᱟ ᱯᱩᱴᱠᱟᱹ ᱤᱫᱤ ᱠᱟᱛᱮ ᱫᱚ ᱦᱟᱜ ᱵᱟᱝ ᱤᱧ ᱵᱟᱲᱟᱭᱟ ᱡᱮ ᱚᱠᱟ ᱞᱮᱠᱟᱱ ᱡᱟᱭᱜᱟ ᱠᱚᱨᱮ ᱚᱢᱚᱱᱚᱜ ᱜᱮᱭᱟ ᱯᱷᱩᱴᱠᱟᱹ ᱚᱠᱟᱞᱮᱠᱟᱱᱟ ᱢᱮᱱᱛᱮ ᱧᱮᱞ ᱦᱚᱸ ᱵᱟᱞᱤᱧ ᱧᱮᱞ ᱟᱠᱟᱫᱟ ᱠᱷᱟᱹᱞᱤ ᱟᱸᱡᱚᱢ ᱫᱚᱞᱤᱧ ᱟᱸᱡᱚᱢ ᱟᱠᱟᱫᱟ ᱟᱨᱠᱤ᱾ ᱦᱩᱰᱤᱧ ᱦᱩᱰᱤᱧ ᱢᱟᱱᱮ ᱵᱮᱞᱮ ᱞᱮᱠᱟ ᱚᱱᱠᱟ ᱦᱩᱭᱩᱜ ᱜᱮᱭᱟ᱾
ᱦᱮᱸ ᱚᱱᱠᱟ ᱦᱩᱭᱩᱜ ᱜᱮᱭᱟ ᱯᱩᱲ ᱯᱩᱲ ᱜᱮ ᱟᱫᱚ ᱚᱱᱟ ᱫᱚ ᱚᱱᱟ ᱫᱚ ᱧᱮᱞ ᱵᱮᱱ ᱦᱟᱸᱜ ᱡᱩᱫᱤ ᱵᱤᱨ ᱥᱮᱫ ᱡᱟᱦᱟᱸ ᱥᱮᱫ ᱡᱟᱦᱟᱸ ᱛᱤᱥ ᱵᱮᱱ ᱪᱟᱞᱟᱜᱼᱟ ᱧᱮᱞ ᱵᱮᱱ ᱦᱟᱸᱜ ᱚᱱᱟ ᱯᱷᱩᱴᱠᱟᱹ ᱫᱚ ᱪᱮᱫ ᱞᱮᱠᱟ ᱧᱟᱢᱚᱜᱼᱟ ᱧᱮᱞ ᱵᱮᱱ ᱦᱟᱸᱜ ᱠᱟᱹᱴᱤᱡ ᱠᱟᱹᱴᱤᱡ ᱚᱱᱟ ᱯᱷᱩᱴᱟᱹᱣ ᱠᱚᱣᱟ ᱠᱟᱹᱴᱤᱡ ᱠᱟᱹᱴᱤᱡ ᱟᱫᱚ ᱚᱸᱰᱮ ᱟᱵᱮᱱ ᱟᱫᱚᱵᱮᱱ ᱞᱟᱦ ᱤᱫᱤ ᱞᱮᱠᱷᱟᱡ ᱜᱮ ᱟᱫᱚᱚᱵᱮᱱ ᱧᱟᱢ ᱠᱮᱭᱟ᱾
ᱟᱪᱪᱷᱟ ᱟᱪᱪᱷᱟ ᱛᱚ ᱜᱚᱝᱠᱮ ᱡᱟᱛᱮ ᱡᱩᱫᱤ ᱵᱤᱨ ᱪᱟᱞᱟᱜ ᱦᱩᱭᱩᱜᱼᱟ ᱛᱩᱢᱵᱟᱹᱞ ᱦᱳᱜᱼᱟ ᱛᱚ ᱡᱩᱫᱤ ᱧᱟᱢ ᱦᱩᱭᱩᱜ ᱠᱷᱟᱱ ᱫᱚ᱾ ᱛ ᱱᱚᱶᱟ ᱩᱫ ᱫᱚ ᱜᱚᱝᱠᱮ ᱚᱠᱟᱞᱮᱠᱟ ᱵᱷᱟᱵ ᱛᱮᱯᱮ ᱡᱚᱢ ᱜᱮᱭᱟ ᱱᱚᱣᱟ? ᱥᱚᱲᱮ ᱠᱟᱛᱮ, ᱛᱮᱠᱮ ᱠᱟᱛᱮᱜ, ᱵᱷᱟᱹᱡᱤ ᱠᱟᱛᱮᱜ? ᱞᱟᱡ ᱠᱟᱛᱮ ᱚᱠᱟ ᱞᱮᱠᱟ ᱵᱷᱟᱵ ᱛᱮᱯᱮ ᱡᱚᱢ ᱜᱮᱭᱟ?
ᱡᱚᱛᱚ ᱞᱮᱠᱟ ᱛᱮᱜᱮ ᱡᱚᱢ ᱦᱩᱭᱩᱜᱼᱟ
ᱚ ᱟᱪᱪᱷᱟ ᱟᱸᱡᱚᱢ ᱠᱟᱹᱛᱤᱧ ᱜᱚᱝᱠᱮ ᱥᱮ ᱪᱮᱫ ᱩᱫ ᱫᱚ ᱱᱚᱣᱟ ᱯᱩᱴᱠᱟᱹ ᱫᱚ ᱥᱳᱲᱮ ᱠᱟᱛᱮ ᱟᱹᱰᱤ ᱱᱟᱯᱟᱭ ᱜᱮ ᱵᱩᱡᱷᱟᱹᱜᱼᱟ ᱥᱮ
ᱦᱮᱸ ᱱᱟᱯᱟᱭ ᱦᱮᱸ ᱱᱟᱯᱟᱭ ᱫᱚ ᱥᱳᱲᱮ ᱞᱮᱠᱟ ᱠᱟᱛᱮ ᱜᱮ ᱥᱳᱲᱮ ᱠᱟᱛᱮ ᱱᱟᱯᱟᱭ ᱫᱚ ᱵᱩᱡᱟᱹᱜᱼᱟ ᱪᱤ ᱠᱟᱛᱮᱫ ᱫᱚ ᱦᱮᱸ ᱵᱟᱪᱤ ᱞᱮᱠᱟ ᱵᱩᱡᱽ ᱫᱚ ᱵᱩᱡᱩᱜ ᱜᱮᱭᱟ ᱠᱤᱱᱛᱩ ᱥᱳᱲᱮ ᱞᱮᱠᱷᱟᱱ ᱜᱮ ᱱᱟᱯᱟᱭ ᱫᱚ ᱵᱩᱡᱷᱟᱹᱜᱼᱟ ᱢᱟᱱᱮ
ᱟᱪᱪᱷᱟ ᱟᱪᱪᱷᱟ ᱟᱹᱰᱤ ᱱᱟᱯᱟᱭ ᱜᱚᱝᱠᱮ ᱱᱚᱝᱠᱟ ᱞᱮᱠᱟ ᱜᱮ ᱟᱸᱡᱚᱢ ᱵᱟᱲᱟ ᱦᱳᱭ ᱠᱟᱱᱟ ᱛᱚ ᱱᱟᱣᱟ ᱵᱤᱨ ᱨᱮᱫᱚ ᱛᱟᱦᱚᱞᱮ ᱟᱹᱰᱤ ᱢᱟᱨᱟᱝ ᱵᱤᱨ ᱠᱚ ᱢᱮᱱᱟᱜ ᱟᱠᱟᱫ ᱞᱟᱹᱭᱮᱫ ᱠᱟᱱᱟᱵᱤᱱ ᱜᱚᱝᱠᱮ ᱛᱚ ᱵᱤᱨ ᱨᱮᱫᱚ ᱱᱚᱝᱠᱟ ᱵᱚᱛᱚᱨᱟᱱ ᱡᱤᱵᱽ ᱡᱤᱭᱟᱹᱞᱤ ᱠᱚ ᱦᱟᱹᱛᱤ ᱠᱚ ᱠᱩᱞ ᱵᱚᱱᱟ ᱠᱚ ᱢᱮᱱᱟᱜ ᱠᱚᱜᱮᱭᱟ ᱥᱮ ᱵᱟᱝᱜᱮ
ᱦᱮᱸ ᱩᱱᱠᱩ ᱫᱚ ᱢᱮᱱᱟᱜ ᱠᱚᱜᱮᱭᱟ ᱩᱱᱠᱩ ᱪᱮᱛᱟᱱ ᱥᱮᱫ ᱨᱮ ᱟᱞᱮ ᱫᱚ ᱵᱟᱞᱮ ᱪᱮᱛᱟᱱ ᱥᱮᱫ ᱫᱚ ᱫᱮᱡᱚᱜ ᱫᱚ ᱵᱟᱝ ᱦᱩᱭᱩᱜᱼᱟ ᱞᱟᱛᱟᱨ ᱫᱷᱟ
ᱳ ᱟᱪᱪᱷᱟ ᱵᱟᱝᱢᱟ ᱱᱚᱝᱠᱟ ᱡᱤᱵᱽ ᱡᱤᱭᱟᱹᱞᱤ ᱫᱚ ᱢᱮᱱᱟᱜ ᱫᱚ ᱢᱮᱱᱟᱜ ᱠᱚᱜᱮᱭᱟ ᱛᱟᱦᱚᱞᱮ
ᱦᱮᱸ ᱢᱮᱱᱟᱜ ᱫᱚ ᱢᱮᱱᱟᱜ ᱠᱚᱜᱮᱭᱟ
ᱟᱪᱪᱷᱟ ᱟᱞᱮ ᱥᱮ ᱢᱟ ᱜᱚᱢᱠᱮ ᱩᱱᱠᱩ ᱠᱚᱢᱟ ᱦᱩᱰᱤᱧ ᱵᱤᱨ ᱠᱚ ᱢᱮᱱᱟᱜ ᱠᱟᱜᱼᱟ ᱛᱚ ᱚᱱᱠᱟ ᱫᱚ ᱵᱟᱹᱱᱩᱜ ᱠᱚᱣᱟ ᱥᱮ ᱦᱟᱹᱛᱤᱢ ᱞᱟᱹᱭ ᱥᱮ ᱠᱩᱞ ᱵᱟᱱᱟᱢ ᱞᱟᱹᱭ ᱱᱚᱝᱠᱟ ᱫᱚ ᱵᱟᱹᱱᱩᱜ ᱠᱚᱣᱟ ᱡᱩᱫᱤ ᱳ ᱦᱟᱹᱛᱤ ᱠᱚ ᱦᱤᱡᱩᱜᱼᱟ ᱛᱚ ᱯᱮᱲᱟ ᱦᱤᱨᱤ ᱞᱮᱠᱟ ᱠᱚ ᱦᱤᱡᱩᱜᱼᱟ ᱦᱤᱡᱩᱜ ᱜᱮᱭᱟ ᱚᱠᱟᱥᱮᱫ ᱠᱷᱚᱡ ᱡᱮ ᱱᱚᱝᱠᱟ ᱫᱚ ᱵᱩᱡᱷᱟᱹᱣ ᱜᱮ ᱵᱟᱞᱮ ᱧᱟᱢᱟ ᱱᱚᱜᱼ ᱱᱚᱝᱠᱟ
ᱳ
ᱟᱯᱮ ᱫᱚ ᱚᱱᱠᱟ ᱦᱟᱹᱛᱤ ᱠᱚ ᱫᱚ ᱠᱚ ᱦᱤᱨᱤ ᱯᱮ ᱜᱮᱭᱟ ᱥᱮ ᱵᱟᱝ ᱜᱮ
ᱦᱮᱸ ᱦᱤᱡᱩᱜ ᱜᱮᱭᱟ ᱠᱚ ᱦᱚᱜᱼᱚᱭ ᱛᱚ ᱦᱳᱲᱳ ᱠᱚ ᱨᱚᱦᱚᱭ ᱵᱟᱲᱟ ᱦᱩᱭᱩᱜ ᱠᱟᱱᱟ ᱦᱟᱸᱜ ᱵᱤᱞᱤ ᱞᱮᱱᱠᱷᱟᱱ ᱫᱚ ᱡᱚᱢ ᱠᱚ ᱟᱲᱜᱳᱱᱟ
ᱟᱪᱪᱷᱟ ᱛᱟᱦᱚᱞᱮ ᱚᱱᱟ ᱦᱩᱲᱩ ᱠᱚ ᱛᱚᱠᱷᱚᱱ ᱵᱮᱞᱮᱜ ᱜᱮᱭᱟ ᱛᱚᱠᱷᱚᱱ ᱚᱠᱛᱚ ᱜᱮ ᱡᱟᱹᱥᱛᱤ ᱠᱚ ᱦᱤᱡᱩᱜ ᱜᱮᱭᱟ ᱦᱟᱹᱛᱤ ᱛᱟᱦᱚᱞᱮ
ᱦᱮᱸ ᱡᱟᱹᱥᱛᱤ ᱠᱚ ᱦᱤᱡᱩᱜ ᱛᱟᱦᱮᱸᱱ
ᱟᱞᱮ ᱥᱮᱫ ᱦᱚᱸ ᱜᱚᱝᱠᱮ ᱱᱚᱝᱠᱟᱱ ᱥᱚᱢᱚᱭ ᱜᱮ ᱵᱮᱥᱤ ᱯᱮᱲᱟ ᱦᱤᱨᱤ ᱞᱮᱠᱟ ᱛᱮᱠᱚ ᱦᱤᱨᱤ ᱞᱮᱜᱮᱭᱟ ᱦᱩᱸ ᱛᱚ ᱜᱚᱝᱠᱮ ᱟᱸᱡᱚᱢ ᱵᱟᱲᱟ ᱦᱳᱭ ᱱᱚᱣᱟ ᱵᱤᱨ ᱠᱚᱨᱮ ᱥᱮ ᱵᱩᱨᱩ ᱠᱚᱨᱮ ᱫᱚ ᱨᱟᱱ ᱨᱮᱦᱮᱫ ᱠᱚ ᱫᱚᱢᱮ ᱧᱟᱢᱚᱜ ᱜᱮᱭᱟ ᱛᱚ ᱱᱚᱝᱠᱟ ᱨᱟᱱ ᱨᱮᱦᱮᱫ ᱢᱮᱱᱟᱜ ᱜᱮᱭᱟ ᱟᱯᱮ ᱵᱤᱨ ᱠᱚᱨᱮ
ᱦᱮᱸ ᱡᱚᱛᱚ ᱡᱚᱛᱚ ᱞᱮᱠᱟᱱᱟᱜ ᱜᱮ
ᱛᱚ ᱚᱱᱠᱟ ᱢᱤᱫ ᱵᱟᱨᱭᱟ ᱧᱩᱛᱩᱢ ᱵᱮᱱ ᱵᱟᱲᱟᱭᱟ ᱨᱟᱱ ᱨᱮᱦᱮᱫᱽ ᱨᱮᱱᱟᱜ
ᱨᱟᱱ ᱚᱱᱟ ᱨᱟᱱ ᱨᱮᱦᱮᱫ ᱠᱚ ᱫᱚ ᱵᱟᱲᱟᱭᱟᱞᱤᱧ ᱢᱮᱱᱟᱜᱼᱟ ᱠᱤᱱᱛᱩ ᱧᱩᱛᱩᱢ ᱫᱚ ᱵᱟᱞᱤᱧ ᱵᱟᱲᱟᱭᱟ ᱧᱮᱞ ᱦᱚᱸᱞᱤᱧ ᱧᱮᱞ ᱠᱟᱫᱟ ᱠᱤᱱᱛᱩ ᱧᱩᱛᱩᱢ ᱛᱮᱫ ᱵᱟᱹᱞᱤᱧ ᱵᱟᱲᱟᱭᱟ
ᱢᱟᱱᱮ ᱧᱮᱞ ᱦᱚᱸᱵᱤᱱ ᱧᱮᱞ ᱴᱷᱤᱠ ᱮᱫᱟ ᱵᱟᱝᱢᱟ ᱱᱚᱣᱟ ᱫᱚ ᱱᱚᱣᱟ ᱠᱟᱹᱢᱤ ᱨᱮ ᱞᱟᱜᱟᱜᱼᱟ ᱠᱤᱱᱛᱩ ᱧᱩᱛᱩᱢ ᱜᱮ ᱦᱟᱸᱜ ᱵᱟᱝ ᱵᱤᱱ ᱵᱟᱲᱟᱭᱟ
ᱚᱱᱟ ᱫᱚᱞᱤᱧ ᱵᱟᱲᱟᱭᱟ ᱠᱤᱱᱛᱩ ᱧᱩᱛᱩᱢ ᱛᱮᱫ ᱵᱟᱹᱞᱤᱧ ᱵᱟᱲᱟᱭᱟ
ᱛᱤᱨᱮ ᱵᱤᱱ ᱪᱟᱞᱟᱣ ᱞᱮᱱ ᱠᱷᱟᱡ ᱵᱟᱝ ᱛᱟᱦᱚᱞᱮ ᱛᱩᱢᱟᱹᱞ ᱠᱟᱛᱮ ᱵᱤᱱ ᱧᱟᱢ ᱜᱚᱫᱟ ᱱᱚᱣᱟ ᱫᱚ ᱞᱟᱡᱪᱽ ᱦᱟᱥᱩ
ᱦᱮᱸ ᱦᱮᱸ ᱚᱱᱟ ᱫᱚ ᱞᱤᱧ ᱵᱟᱲᱟᱭ ᱜᱮᱭᱟ
ᱟᱹᱰᱤ ᱱᱟᱯᱟᱭ ᱛᱟᱦᱚᱞᱮ ᱡᱟᱜᱮᱵᱤᱱ ᱵᱟᱲᱟᱭ ᱠᱟᱫᱟ ᱦᱚᱭᱛᱚ ᱧᱩᱛᱩᱢ ᱵᱟᱵᱤᱱ ᱵᱟᱲᱟᱭ ᱨᱮᱦᱚᱸ
ᱦᱮᱸ
ᱛᱟᱦᱚᱞᱮ ᱜᱚᱝᱠᱮ ᱟᱯᱮ ᱫᱚ ᱡᱩᱫᱤ ᱨᱳᱜᱽ ᱟᱡᱟᱨ ᱠᱚ ᱧᱟᱢ ᱯᱮᱭᱟ ᱥᱮ ᱨᱩᱣᱟᱹ ᱦᱟᱹᱥᱩ ᱱᱚᱣᱟ ᱵᱤᱨ ᱠᱷᱚᱱᱟᱜ ᱜᱮ ᱨᱟᱱ ᱠᱚᱯᱮ ᱟᱹᱜᱩᱭ ᱜᱮᱭᱟ ᱥᱮ ᱢᱟᱱᱮ ᱰᱟᱠᱛᱟᱨ ᱴᱷᱮᱡ ᱯᱮ ᱪᱟᱞᱟᱜ ᱜᱮᱭᱟ
ᱴᱷᱮᱱ ᱫᱚ ᱵᱟᱞᱮ ᱪᱟᱞᱟᱜᱼᱟ ᱱᱚᱰᱮ ᱱᱚᱣᱟ ᱜᱮ ᱠᱟᱡ ᱫᱚ ᱡᱮᱦᱮᱛᱩ ᱱᱚᱰᱮ ᱠᱷᱚᱡ ᱜᱮ ᱞᱟᱜᱼᱟ
ᱟᱪᱪᱷᱟ ᱟᱪᱪᱷᱟ ᱟᱹᱰᱤ ᱱᱟᱯᱟᱭ ᱛᱟᱦᱚᱞᱮ ᱜᱚᱝᱠᱮ ᱡᱮᱦᱮᱛᱩ
ᱢᱟᱱᱮ ᱰᱟᱠᱛᱟᱨ ᱨᱮᱲᱟᱜ ᱠᱚᱫᱚ, ᱟᱸᱡᱚᱢ ᱫᱟ ᱜᱟᱱᱚᱜ ᱜᱤᱭᱟ᱾
ᱦᱮᱸ ᱜᱚᱝᱠᱮ ᱟᱡᱚᱢ ᱫᱟᱞᱤᱧ
ᱢᱮᱱ ᱫᱟᱞᱤᱧ ᱡᱟᱦᱟᱸ ᱰᱟᱠᱛᱟᱨ ᱚᱲᱟᱜ ᱨᱮ ᱨᱟᱱ ᱠᱚ ᱡᱚᱢ ᱚᱱᱟ ᱜᱚᱡ ᱫᱚ ᱡᱟᱦᱟᱸ ᱟᱱᱟ ᱨᱮᱦᱮᱫ ᱠᱚ ᱵᱤᱨᱼᱵᱩᱨᱩ ᱨᱮᱱᱟᱜ ᱚᱱᱟᱜᱮ ᱚᱱᱟ ᱠᱚᱜᱮ ᱵᱷᱟᱹᱞᱮ ᱠᱟᱡᱽ
ᱦᱮᱸ ᱜᱚᱝᱠᱮ ᱠᱟᱛᱷᱟ ᱢᱟ ᱚᱱᱮ ᱱᱚᱝᱠᱟ ᱜᱮ ᱟᱨᱠᱤ ᱥᱮᱫᱟᱭ ᱢᱟ ᱱᱚᱝᱠᱟ ᱱᱚᱝᱠᱟ ᱨᱟᱱ ᱠᱚᱦᱚᱸ ᱵᱟᱝ ᱛᱟᱦᱮᱸ ᱠᱟᱱᱟ ᱱᱚᱣᱟ ᱵᱤᱨ ᱵᱩᱨᱩ ᱨᱟᱜ ᱨᱮᱦᱮᱫ ᱡᱚᱢ ᱠᱟᱛᱮᱜ ᱜᱮ ᱠᱚ ᱵᱟᱧᱪᱟᱜ ᱠᱟᱱ ᱛᱟᱦᱮᱸᱱᱟ ᱥᱮ ᱫᱟᱲᱮ ᱠᱚᱦᱚᱸ ᱟᱹᱰᱤ ᱞᱮᱠᱟ ᱦᱩᱭᱩᱜ ᱠᱟᱱ ᱛᱟᱠᱚ ᱛᱟᱦᱮᱸᱱᱟ ᱵᱤᱨ ᱨᱮᱱᱟᱜ ᱡᱚ ᱵᱤᱞᱤ ᱠᱚ ᱡᱚᱢ ᱠᱟᱛᱮ ᱛᱮᱜᱮ
ᱦᱮᱸ ᱚᱱᱟ ᱫᱚ ᱠᱟᱱ ᱜᱮᱭᱟ
ᱦᱳᱭ